ᱡᱚᱦᱟᱨ ᱜᱮ ᱾
ᱦᱮᱸ, ᱪᱮ ᱞᱮᱠᱟ ᱢᱮᱱᱟᱜ ᱵᱮᱱᱟ?
ᱦᱮᱱᱟᱜ ᱞᱤᱧᱟᱹ ᱱᱟᱯᱟᱭ ᱜᱮ, ᱟᱵᱮᱱ ᱜᱮ ᱪᱮ ᱞᱮᱠᱟ ᱢᱮᱱᱟᱜ ᱵᱮᱱᱟ?
ᱟᱹᱞᱤᱧ ᱦᱚᱸ ᱱᱟᱯᱟᱭ ᱜᱮ ᱱᱟᱦᱟᱜ, ᱮᱱᱛᱮ ᱫᱟᱠᱟ ᱠᱚ ᱡᱚᱢ ᱦᱩᱭ ᱱᱟ?
ᱦᱮᱸ ᱡᱚᱢ ᱦᱳᱭ ᱱᱟ ᱾
ᱦᱮᱸ ᱦᱩᱸ ᱢᱟ ᱮᱱᱠᱷᱟᱱ ᱪᱮᱫ ᱥᱟᱛᱟᱢ ᱤᱭᱟᱹ ᱛᱮᱞᱟᱝ ᱜᱚᱞᱯᱚ ᱭᱟ?
ᱜᱚᱞᱯᱷᱳ, ᱫᱤᱥᱚᱢ ᱠᱚ ᱛᱟᱞᱟᱝ ᱾
ᱫᱤᱥᱚᱢ ᱫᱚ ᱦᱟᱸᱜ ᱟᱞᱮ ᱫᱚ ᱱᱚᱣᱟ ᱡᱷᱟᱨᱠᱷᱚᱸᱰ ᱫᱤᱥᱚᱢ ᱫᱟᱢᱯᱟᱲᱟ ᱾
ᱱᱮᱴᱣᱟᱨᱠ ᱢᱚᱡᱽ ᱛᱮ ᱵᱟᱝ ᱾
ᱟᱞᱮ ᱫᱚ ᱡᱷᱟᱨᱠᱷᱚᱸᱰ ᱫᱤᱥᱚᱢ ᱜᱚᱝᱠᱮ ᱾
ᱚ ᱡᱷᱟᱲᱠᱷᱚᱸᱰ ᱫᱤᱥᱚᱢ, ᱦᱮᱸ ᱟᱸᱡᱟᱢ ᱚᱜ ᱠᱟᱱ, ᱫᱤᱥᱚᱢ
ᱵᱩᱨᱩ ᱫᱤᱥᱚᱢ ᱢᱮᱱ ᱫᱚ ᱾
ᱚ
ᱦᱮᱸ ᱛᱚ ᱟᱹᱵᱤᱱ ᱫᱚ?
ᱟᱹᱞᱤᱧ ᱵᱮᱝᱜᱚᱞ ᱫᱤᱥᱚᱢ᱾
ᱦᱩᱸ ᱦᱩᱸ
ᱦᱮᱸ ᱦᱮᱸ ᱟᱸᱡᱚᱢ ᱠᱟᱜ ᱜᱮᱭᱟ ᱞᱤᱧ ᱟᱸᱡᱚᱢ ᱫᱚ ᱦᱟᱸᱜ᱾ ᱧᱮᱞ ᱠᱚᱫᱚ ᱦᱟᱸᱜ ᱵᱟᱞᱤᱧ ᱧᱮᱞ ᱟᱠᱟᱫᱼᱟ ᱮᱱᱛᱮᱜ ᱵᱟᱹᱞᱤᱧ ᱫᱟᱲᱟ ᱵᱟᱲᱟ ᱟᱠᱟᱫᱟ ᱛᱚ ᱾ ᱠᱤᱱᱛᱩ ᱟᱹᱵᱤᱱ ᱫᱚ ᱵᱤᱱ ᱫᱟᱲᱟ ᱟᱠᱟᱫ ᱜᱮᱭᱟ ᱟᱞᱮ ᱱᱚᱣᱟ ᱡᱷᱟᱲᱠᱷᱚᱸᱰ ᱫᱤᱥᱚᱢ ᱠᱚᱫᱚ?
ᱡᱷᱟᱲᱠᱷᱚᱸᱰ ᱫᱤᱥᱚᱢ ᱠᱚᱫᱚ ᱪᱟᱞᱟᱣ ᱫᱚ ᱩᱱᱟᱹᱜ ᱫᱚ ᱵᱟᱝ ᱦᱳᱭ ᱠᱟᱱᱟ᱾
ᱦᱩᱸ ᱦᱩᱸ
ᱟᱪᱪᱷᱟ ᱚᱱᱛᱮ ᱟᱯᱮ ᱯᱟᱹᱠᱩᱲ ᱫᱤᱥᱚᱢ ᱨᱮ ᱫᱚᱼᱼ ᱚᱞ ᱪᱤᱠᱤ ᱠᱚ ᱫᱚ ᱫᱚᱢᱮ ᱜᱮ ᱠᱚ ᱯᱟᱲᱦᱟᱜ ᱠᱟᱱᱟ ᱚᱱᱠᱟ ᱞᱤᱧ ᱟᱸᱡᱚᱢ ᱵᱟᱲᱟᱭ ᱮᱫᱟ᱾
ᱵᱟᱸᱠᱩᱲᱟ ᱥᱮᱫ ᱦᱮᱸ ᱦᱳᱭᱳᱜ ᱠᱟᱱ ᱜᱮᱭᱟ᱾
ᱟᱹᱥᱲᱟ ᱠᱚᱠᱚ ᱵᱮᱨᱮᱫ ᱵᱟᱲᱟ ᱟᱠᱟᱫ ᱜᱮᱭᱟ?
ᱦᱮᱸ ᱦᱮᱸ
ᱮᱱᱛᱮ ᱟᱯᱮ ᱥᱩᱨ ᱠᱚᱨᱮᱫ ᱫᱚᱠᱚ ᱚᱞᱚᱜ ᱠᱟᱱᱟ ᱥᱮ ᱵᱟᱝ?
ᱚᱞᱚᱜ ᱠᱟᱱ ᱜᱮᱭᱟ ᱠᱚ ᱟᱞᱮ ᱥᱩᱨ ᱠᱚᱨᱮ ᱚᱞᱚᱜ
ᱟᱹᱵᱤᱱ ᱫᱚᱵᱤᱱ ᱵᱟᱲᱟᱭ ᱟᱠᱟᱫᱼᱟ ᱥᱮ ᱵᱟᱝ ᱚᱞ ᱪᱤᱠᱤ ᱠᱚᱫᱚ?
ᱚᱞ ᱠᱚ ᱫᱚ ᱟᱹᱞᱤᱧ ᱫᱚ ᱵᱟᱹᱜᱤ ᱦᱟᱛᱟᱲ ᱟᱠᱟᱫ ᱞᱤᱧ
ᱚ ᱦᱚ
ᱚᱞᱚᱜ ᱯᱟᱲᱦᱟᱣ ᱠᱚᱫᱚᱼᱼ
ᱮᱱᱠᱷᱟᱱ ᱫᱚ ᱱᱟᱦᱟᱜ ᱟᱵᱤᱱ ᱫᱚ ᱱᱟᱦᱟᱜ ᱪᱮᱫ ᱠᱚᱵᱤᱱ ᱪᱤᱠᱟᱹ ᱵᱟᱲᱟᱭᱟ ᱪᱟᱥᱵᱟᱥ ᱠᱚᱜᱮ ᱥᱮ ᱟᱨᱦᱚᱸ ᱡᱟᱦᱟᱱᱟᱜ ᱠᱚ?
ᱦᱮᱸ
ᱟᱹᱵᱤᱱ ᱫᱚ ᱱᱷᱟᱜ ᱪᱮᱫ ᱠᱚᱵᱤᱱ ᱪᱤᱠᱟᱹ ᱵᱟᱲᱟᱭᱟ?
ᱪᱮᱫ ᱦᱚᱸ ᱵᱟᱝᱟ ᱱᱚᱣᱟ ᱠᱟᱹᱢᱤ ᱦᱩᱭᱩᱜ ᱜᱮᱭᱟ ᱵᱟᱭᱨᱮ ᱠᱚ ᱦᱮᱡ ᱦᱩᱭᱩᱜ ᱜᱮᱭᱟ ᱾
ᱮᱱᱛᱮ ᱚᱱᱮ ᱟᱯᱮᱥᱱ ᱠᱷᱚᱱ ᱫᱚ ᱚᱱᱟ ᱯᱟᱴᱟᱵᱤᱸᱫᱟᱹ ᱯᱟᱛᱟ ᱫᱚ ᱛᱤᱢᱤᱱ ᱥᱟᱹᱜᱤᱧᱟ?
ᱯᱟᱛᱟᱵᱤᱱᱰᱟᱹ ᱯᱟᱛᱟ ᱫᱚ ᱥᱟᱹᱜᱤᱧ ᱧᱚᱜ ᱜᱮᱭᱟ ᱪᱟᱞᱟᱣ ᱵᱟᱝ ᱦᱩᱭ ᱠᱟᱱᱟ ᱥᱟᱹᱜᱤᱧ ᱫᱚ ᱥᱟᱹᱜᱤᱧ ᱜᱮ ᱪᱟᱞᱟᱣ ᱵᱟᱝ
ᱯᱟᱴᱟᱵᱤᱸᱰᱟᱹ ᱠᱚᱫᱚ ᱢᱟᱱᱮ ᱫᱤᱱ ᱠᱚ ᱚᱱᱠᱟ ᱱᱮᱰᱟᱭ ᱦᱩᱭᱩᱜᱼᱟ ᱪᱟᱞᱟᱜ ᱦᱩᱭᱩᱜᱼᱟ ᱪᱟᱞᱟᱜ ᱦᱩᱭᱩᱜᱼᱟ ᱟᱫᱚ ᱚᱱᱠᱟ ᱯᱚᱨᱤᱥᱛᱷᱤᱛᱤ ᱵᱟᱝ ᱢᱚᱡᱽ ᱵᱟᱝᱛᱮ ᱪᱟᱞᱟᱣ ᱵᱟᱝ ᱦᱩᱭᱩᱜᱼᱟ ᱾ ᱵᱟᱠᱷᱟᱡ ᱫᱚ ᱯᱩᱡᱟᱹ ᱨᱮ ᱫᱩᱨᱜᱟᱹ ᱯᱩᱡᱟᱹ ᱨᱮᱜᱮ ᱛᱚ ᱦᱳᱭᱳᱜᱼᱟ ᱾
ᱦᱩᱸ ᱦᱩᱸ ᱟᱫᱚ ᱞᱟᱹᱭᱟᱠᱚ ᱯᱟᱴᱟᱵᱤᱸᱫᱟᱹ ᱯᱟᱛᱟ ᱫᱚ ᱧᱮᱞ ᱫᱚᱨᱠᱟᱨ ᱜᱮ ᱡᱤᱵᱚᱱ ᱨᱮ ᱢᱤᱫ ᱫᱷᱟᱣ ᱜᱟᱱ ᱨᱮᱦᱚᱸ ᱾ ᱥᱟᱱᱛᱟᱲ ᱦᱚᱯᱚᱱᱟᱜ ᱥᱟᱱᱛᱟᱲ ᱦᱚᱯᱚᱱᱟᱜ ᱡᱚᱛᱚ ᱠᱷᱚᱱᱟᱜ ᱢᱟᱨᱟᱝ ᱯᱟᱛᱟ ᱠᱟᱱᱟ ᱾
ᱦᱮᱸ ᱧᱮᱞ ᱛᱚᱠᱷᱚᱱ ᱠᱷᱟᱨᱟᱯ ᱦᱩᱭᱩᱜ ᱠᱷᱟᱱ ᱫᱚ ᱪᱤᱠᱟᱛᱮᱢ ᱪᱟᱞᱟᱜᱼᱟ ᱾
ᱦᱳᱭ ᱦᱳᱭ ᱟᱫᱚ ᱚᱠᱛᱚ ᱠᱚ ᱢᱮᱱᱟᱜ ᱜᱮᱭᱟ ᱱᱟᱦᱟᱜ ᱾ ᱢᱤᱫ ᱫᱷᱟᱣ ᱜᱟᱱ ᱫᱚ ᱧᱮᱞᱚᱜ ᱜᱮᱭᱟ ᱱᱟᱜ
ᱦᱩᱭᱩᱜ-ᱟ ᱦᱮ ᱯᱟᱛᱟᱵᱤᱸᱰᱟᱹ ᱯᱟᱛᱟᱼᱼ ᱪᱟᱠᱚᱞᱛᱟᱲᱤ ᱥᱤᱞᱫᱟᱹ ᱼᱼ
ᱮᱴᱟᱜ ᱯᱟᱛᱟ ᱠᱚᱫᱚ ᱦᱩᱭᱩᱜ ᱟᱥᱮ ᱵᱟᱝ?
ᱮᱴᱟᱜ ᱯᱟᱛᱟ ᱟᱞᱮ ᱢᱟᱱᱮ ᱥᱩᱨ ᱠᱚᱨᱮ ᱦᱩᱭᱩᱜᱼᱟ ᱾ ᱪᱟᱠᱚᱞᱛᱟᱲᱤ ᱠᱚᱵᱮᱱ ᱟᱸᱡᱚᱢ ᱠᱟᱫᱟ ᱥᱮ ᱜᱚᱝᱠᱮ?
ᱦᱩᱸ ᱦᱩᱸ ᱪᱟᱠᱚᱞ ᱛᱟᱲᱤ ᱞᱤᱧ ᱟᱸᱡᱚᱢ ᱟᱠᱟᱫᱟ᱾
ᱛᱟᱨᱯᱚᱨ ᱛᱮᱞ ᱠᱚᱯᱤ ᱵᱟᱨᱱᱤ ᱜᱷᱟᱴ ᱾ ᱚᱱᱟ ᱠᱚᱵᱮᱱ ᱟᱸᱡᱚᱢ ᱟᱠᱟᱫᱟ ᱥᱮ ᱵᱟᱝ?
ᱦᱩᱸ ᱤᱱᱠᱟᱹ ᱫᱚ ᱱᱟᱦᱟᱜ ᱞᱤᱧ ᱟᱸᱡᱚᱢ ᱟᱠᱟᱜ ᱜᱮᱭᱟ᱾
ᱦᱮᱸ ᱚᱱᱟ ᱠᱚᱦᱚᱸ ᱠᱚ ᱢᱮᱱ ᱜᱮᱭᱟ, ᱢᱤᱫ ᱫᱷᱟᱣ ᱫᱚ ᱧᱮᱞ ᱟᱹᱜᱩ ᱜᱮ ᱦᱳᱭᱳᱜᱼᱟ ᱾
ᱦᱮᱸ ᱦᱳᱭ ᱟᱵᱚᱣᱟᱜ ᱢᱟ, ᱟᱵᱚ ᱢᱟ ᱥᱟ. ᱜᱤᱧ ᱦᱟᱱᱟ ᱤᱭᱟᱹ ᱠᱚᱢᱟ ᱩᱥᱩᱞ ᱵᱩᱨᱩ ᱠᱟᱥᱢᱤᱨ ᱫᱤᱥᱚᱢ ᱠᱚ ᱢᱟ ᱵᱟᱵᱚᱱ ᱥᱮᱱ ᱫᱟᱲᱮᱭᱟᱜᱼᱟ, ᱛᱚ ᱤᱱᱟᱹ
ᱱᱮᱴ ᱳᱣᱟᱨᱠ ᱮ ᱰᱤᱥᱴᱟᱨᱵ ᱮᱫᱟ᱾
ᱢᱮᱱ ᱮᱫᱟᱞᱤᱧ ᱟᱵᱚ ᱢᱟ ᱥᱟᱹᱜᱤᱧ ᱥᱟᱹᱜᱤᱧ ᱢᱟ ᱵᱟᱵᱚᱱ ᱫᱟᱬᱟ ᱠᱮᱭᱟ ᱾ ᱟᱫᱚ ᱟᱵᱚ ᱱᱤᱭᱟᱹ ᱟᱵᱚᱣᱟᱜ ᱡᱟᱦᱟᱸ ᱯᱟ ᱛᱟ ᱠᱚ ᱢᱮᱱᱟᱜᱼᱟ, ᱵᱚᱸᱜᱟ ᱵᱩᱨᱩ ᱠᱚ ᱡᱟᱦᱟᱸ ᱠᱚᱨᱮ ᱦᱩᱭᱩᱜᱼᱟ ᱚᱸᱰᱮᱻᱜᱮ ᱫᱚ ᱥᱮᱱᱚᱜ ᱫᱚᱨᱠᱟᱨ ᱠᱟᱱᱟ ᱾
ᱟᱨ ᱱᱚᱛᱮ ᱵᱳᱨᱳ ᱯᱟᱛᱟ ᱠᱚᱵᱮᱱ ᱟᱸᱡᱚᱢ ᱟᱠᱟᱫᱟ ᱥᱮ ᱵᱟᱝ?
ᱦᱮᱸ ᱵᱳᱨᱳ ᱯᱟᱛᱟ ᱠᱚᱞᱤᱧ ᱟᱸᱡᱚᱢ
ᱦᱟᱸ ᱯᱟᱛᱟ ᱢᱟᱪᱚ ᱦᱩᱭᱩᱜ ᱜᱮ ᱥᱟᱹᱜᱤᱧ ᱥᱟᱜᱤᱧ ᱜᱮ ᱟᱫᱚ ᱠᱟ ᱪᱟᱞᱟᱣ ᱜᱮ ᱵᱟᱝ ᱦᱳᱭ ᱟᱠᱟᱱᱟ, ᱦᱳᱭ ᱫᱚ ᱟᱫᱚ
ᱟᱪᱪᱷᱟ ᱢᱤᱫᱴᱮᱡ ᱠᱟᱛᱷᱟ ᱞᱤᱧ ᱠᱩᱞᱤ ᱮ ᱵᱮᱱᱟ
ᱧᱮᱞ ᱟᱜᱩ ᱫᱚ ᱫᱚᱨᱠᱟᱨ ᱜᱮ ᱦᱮᱸ ᱞᱟᱹᱭ ᱵᱮᱱ ᱢᱟ ᱾
ᱦᱮᱸ, ᱮᱱᱛᱮ ᱞᱟᱹᱭ ᱟᱠᱚ ᱟᱯᱮ ᱥᱮᱱ ᱢᱟ ᱵᱮᱥᱤ ᱯᱨᱳᱜᱨᱟᱢ ᱠᱚ ᱦᱩᱭᱩᱜ-ᱟ ᱟᱫᱚ ᱟᱯᱮ ᱥᱮᱱ ᱨᱮᱜᱮ ᱦᱩᱭᱩᱜ ᱟᱥᱮ ᱟᱨᱦᱚᱸ ᱮᱴᱟᱜ ᱥᱮᱱ ᱟᱯᱮ ᱥᱮᱱ ᱠᱷᱚᱱᱟᱜ ᱫᱚ? ᱚᱱᱠᱟ ᱥᱴᱮᱡᱽ ᱯᱨᱳᱜ ᱮᱥᱴᱮᱡᱽ ᱯᱨᱳᱜᱨᱟᱢ
ᱚᱼᱱᱮ ᱟᱼᱞᱮ ᱥᱮᱱ ᱢᱟᱹᱱᱮ ᱮᱴᱟᱜ ᱥᱮᱱ ᱠᱚᱦᱚᱸ ᱦᱩᱭᱩᱜ ᱜᱮᱼᱭᱟ ᱚᱼᱱᱟ ᱛᱮ ᱵᱮᱥᱤᱨ ᱵᱷᱟᱜᱽ ᱫᱚ ᱦᱩᱭᱩᱜᱼᱟ ᱵᱟᱨᱫᱷᱚ ᱢᱟᱱ᱾ ᱵᱚᱨᱫᱷᱚᱢᱟᱱ ᱯᱟᱲᱟᱜ ᱠᱟᱱᱟ ᱤᱭᱟ. ᱦᱩᱜᱽᱞᱤ ᱚᱱᱛᱮ ᱜᱮ ᱵᱟᱸᱠᱩᱲᱟ ᱨᱮᱫᱚ ᱠᱷᱩᱵᱮ ᱢᱟᱱᱮ ᱫᱚᱭᱳ ᱚᱱᱠᱟ ᱢᱟᱱᱮ ᱡᱟᱦᱟᱸᱱᱟᱜ ᱯᱩᱡᱟᱹ ᱴᱩᱡᱟᱹ ᱯᱟᱛᱟ ᱠᱟᱛᱷᱟ ᱩᱯᱚᱞᱚᱠᱷᱮ ᱠᱚ ᱢᱟᱱᱮ ᱦᱩᱭᱩᱜᱼᱟ, ᱯᱳᱜᱨᱟᱢ ᱚᱱᱠᱟ ᱫᱚ ᱵᱟᱹᱠᱷᱟᱱ ᱫᱚ᱾ ᱚᱱᱠᱟ ᱛᱮᱢᱚᱱ ᱵᱟᱝ ᱦᱩᱭᱩᱜᱼᱟ
ᱟᱪᱷᱟ ᱟᱫᱚ ᱚᱱᱮ ᱡᱮ ᱥᱴᱮᱡᱽ ᱯᱨᱳᱜᱨᱟᱢ ᱠᱚ ᱦᱩᱭᱩᱜᱼᱟ ᱟᱫᱚ ᱚᱱᱟ ᱫᱚ᱾ ᱟᱹᱵᱤᱱ ᱚᱠᱟ ᱞᱮᱠᱟ ᱵᱤᱱ ᱧᱮᱞᱟ ᱵᱷᱟᱜᱮ ᱦᱩᱭᱩᱜ ᱠᱟᱱᱟ ᱥᱮ ᱦᱮᱸ ᱚᱱᱟ ᱫᱚ ᱵᱷᱟᱹᱜᱤ ᱫᱚ ᱵᱟᱝ ᱠᱟᱱᱟ
ᱟᱞᱤᱧ ᱞᱤᱧ ᱧᱟᱢ ᱵᱷᱟᱜᱤ ᱫᱚ ᱟᱢ ᱫᱚ ᱢᱟᱱᱮ ᱵᱷᱟᱹᱜᱤ ᱫᱚ ᱵᱟᱝ ᱵᱷᱟᱹᱜᱮᱼᱭᱟ ᱠᱟᱨᱚᱱ ᱴᱨᱮᱱ ᱠᱚ ᱚᱞ ᱵᱟᱝ ᱦᱩᱭᱩᱜᱼᱟ ᱢᱟᱱᱮ ᱪᱟᱞᱟᱜ ᱵᱟᱝ ᱵᱩᱡᱷᱟᱹᱣ ᱞᱤᱧᱟ ᱴ ᱵᱮᱠᱟᱨ ᱜᱮ ᱡᱤᱱᱤᱥ ᱠᱟᱱᱟ ᱚᱱᱟ ᱫᱚ ᱵᱮᱠᱟᱨ ᱠᱟᱱ ᱜᱮᱭᱟ, ᱠᱟᱨᱚᱱ ᱢᱤᱫ ᱦᱚᱲ ᱢᱮᱱ ᱞᱮᱠᱷᱟ ᱫᱚ ᱵᱟᱝ ᱦᱩᱭᱩᱜ ᱟᱥᱮ ᱚᱱᱟ ᱫᱚ ᱢᱟᱱᱮ ᱢᱤᱫ ᱦᱚᱲ ᱢᱮᱱ ᱞᱮᱠᱷᱟᱱ ᱮᱴᱟᱜᱚᱜᱼᱟ ᱛᱚ ᱦᱸ ᱮᱴᱟᱜᱚ ᱦᱚᱛᱮ ᱛᱮ ᱟᱫᱚ ᱪᱮᱫ ᱮᱢ ᱪᱮᱫ ᱦᱚᱸ ᱵᱟᱝ ᱠᱚᱨᱟᱣ ᱫᱟᱠᱚ ᱠᱚᱨᱟᱣ ᱫᱟᱠᱚ
ᱦᱳᱭ ᱛᱳ ᱩᱱᱤ ᱟᱹᱞᱤᱧ ᱯᱷᱳᱱ ᱠᱚᱨᱮ ᱜᱮᱞᱤᱧ ᱧᱮᱞ ᱵᱟᱲᱟᱭᱟ᱾ ᱟᱹᱞᱤᱧᱟᱜ ᱫᱚ ᱦᱟᱸᱜ ᱩᱱᱟᱹᱜ ᱵᱚᱭᱮᱥ ᱠᱚᱦᱚᱸ ᱦᱟᱸᱜ ᱵᱟᱝ ᱦᱩᱭ ᱟᱠᱟᱱᱟ ᱟᱫᱚ ᱟᱼᱞᱮᱭᱟᱜ ᱵᱚᱭᱮᱥ ᱫᱚ ᱚᱱᱟ ᱨᱟᱹᱥᱠᱟᱹ ᱡᱚᱝ ᱵᱚᱭᱮᱥ ᱠᱟᱱᱟ ᱟᱫᱚ, ᱩᱱᱠᱤᱱᱟᱜ ᱵᱷᱤᱰᱤᱭᱳ᱾ ᱥᱮᱱᱟᱜ ᱡᱟᱦᱟᱸᱥᱮᱫᱟᱜ ᱠᱟᱱ ᱜᱮ ᱪᱚ ᱦᱟᱸᱜ ᱟᱫᱚ ᱟᱹᱰᱤ ᱵᱟᱹᱲᱤᱡ ᱧᱮᱞᱚᱜ ᱠᱟᱱ ᱛᱟᱦᱮᱱᱟ ᱟᱫᱚ ᱚᱱᱟ ᱠᱚᱫᱚ ᱟᱵᱚ ᱫᱚ ᱵᱟᱝ ᱫᱚᱨᱠᱟᱨ ᱠᱟᱱᱟ
ᱦᱮᱸ ᱫᱚᱨᱠᱟᱨ ᱢᱟᱪᱚ ᱵᱟᱝ ᱠᱟᱱ ᱜᱮᱼᱭᱟ ᱞᱮᱠᱤᱱ ᱚ ᱦᱚᱲ ᱦᱚᱸ ᱛᱚ ᱵᱩᱡᱽ ᱮᱫᱟ
ᱵᱟᱵᱚᱱ ᱵᱩᱡᱟᱹᱜ ᱠᱟᱱᱟ᱾
ᱦᱩᱸ ᱱᱚᱣᱟᱸ ᱠᱚᱢᱟ ᱪᱮᱢ ᱡᱳᱴ ᱛᱟᱦᱮᱸᱱ ᱠᱷᱟᱡ ᱫᱚ ᱵᱚᱱ ᱵᱚᱱᱫᱚ ᱠᱷᱮᱛᱨᱮ ᱛᱟᱦᱮᱸᱱ ᱫᱟᱲᱮᱭᱟᱜᱼᱟ ᱡᱳᱴ ᱵᱟᱢ ᱛᱟᱦᱮᱸᱱ ᱠᱷᱟᱱ ᱢᱤᱫ ᱦᱚᱲ ᱛᱮᱫᱚ ᱵᱟᱝ ᱜᱟᱱᱚᱜᱼᱟ ᱥᱮ᱾
ᱦᱩᱸ ᱦᱩᱸ ᱵᱟᱝ ᱜᱟᱱᱚᱜᱼᱟ, ᱟᱫᱚ ᱟᱵᱚ ᱨᱮᱱ ᱩᱱᱠᱩ ᱵᱩᱫᱽᱫᱷᱤ ᱡᱤᱵᱤ ᱠᱚ ᱢᱮᱱᱟᱜ ᱠᱚᱸᱣᱟ ᱢᱟᱨᱟᱝ ᱢᱟᱨᱟᱝ ᱥᱚ ᱛᱟ ᱠᱚ ᱢᱮᱱᱟᱜᱼᱟ ᱤᱭᱟ ᱠᱚ ᱤᱭᱟᱹ ᱠᱚ ᱠᱚ ᱜᱟᱫᱮᱞ ᱠᱚ ᱠᱚ ᱵᱮᱱᱟᱣ ᱠᱟᱫᱟ, ᱟᱫᱚ ᱚᱱᱟᱹ ᱠᱚᱨᱮᱱ ᱜᱟᱫᱮᱞ ᱠᱚᱨᱮᱱ ᱢᱟᱱᱚᱛᱟᱱ ᱦᱚᱲ ᱠᱚᱜᱮ ᱜᱚᱝᱠᱮ ᱠᱚᱜᱮ ᱟᱵᱚᱸ ᱫᱚ ᱟᱹᱭᱩᱨ ᱫᱚᱨᱠᱟᱨ ᱠᱟᱱᱟ ᱟᱫᱚ ᱠᱩ ᱠᱚᱦᱚᱸ ᱵᱟᱠᱚ ᱢᱮᱫ ᱞᱩᱛᱩᱨᱟᱜ ᱠᱟᱱ ᱛᱟᱵᱚᱱᱟ᱾ ᱟᱫᱚ ᱚᱱᱟ ᱠᱚᱜᱮ ᱢᱮᱫ ᱞᱩᱛᱩᱨ ᱫᱚᱨᱠᱟᱨ ᱠᱟᱱᱟ ᱟᱵᱚᱨ ᱨᱮᱱ
ᱟᱵᱚ ᱨᱮᱱ ᱡᱩᱣᱟᱹᱱ ᱠᱚᱠᱚ ᱵᱟᱹᱲᱤᱡᱚᱜ ᱠᱟᱱᱟ ᱦᱮᱸᱥᱮ᱾
ᱦᱮᱸ ᱵᱟᱡᱚᱜ ᱠᱟᱱ ᱜᱮᱭᱟ ᱠᱚ ᱠᱟᱨ ᱢᱮᱜ ᱞᱟᱹᱛᱩ ᱫᱚ ᱦᱳᱭᱳᱜ ᱠᱟᱱ ᱜᱮᱭᱟ ᱟᱞᱮ ᱱᱚᱸᱰᱮ ᱢᱟᱱᱮ ᱠᱤᱪᱷᱩ ᱫᱤᱱ ᱢᱟᱲᱟᱝ ᱨᱮᱜᱮ ᱢᱟᱱᱮ ᱟᱞᱮ ᱴᱷᱮᱡ, ᱢᱟᱱᱮ ᱚᱝᱠᱟ ᱟᱞᱮ ᱠᱷᱚᱡ ᱯᱟᱸᱪ ᱫᱚᱥ ᱜᱟᱱᱴᱟ ᱪᱟᱞᱟᱜ ᱦᱳᱭᱳᱜᱼᱟ, ᱯᱟᱛᱟ ᱦᱳᱭᱳᱜᱼᱟ ᱠᱟᱱ ᱜᱮ ᱡᱷᱟᱹᱱᱴᱤ ᱯᱟᱛᱟ ᱟᱡᱚᱢ ᱠᱟᱜᱵᱮᱱ ᱵᱟᱝ ᱪᱚ᱾
ᱦᱩᱸ ᱦᱩᱸ
ᱥᱮᱴ ᱨᱮᱱᱟᱜ ᱳᱭ ᱯᱚᱸᱪᱤᱥ ᱥᱟᱭᱡ ᱚᱱᱮ ᱢᱟᱱᱮ ᱯᱟᱹᱤᱞ ᱠᱷᱚᱡ ᱜᱮ ᱛᱟᱦᱮ ᱠᱟᱱᱟ ᱦᱟᱺᱰᱤ ᱯᱟᱹᱣᱨᱟᱹᱠᱚ ᱟᱹᱠᱷᱨᱤᱧ᱾ ᱟᱫᱚ᱾ ᱱᱤᱭᱟᱹ ᱵᱟᱨ ᱠᱷᱚᱡ ᱠᱚ ᱵᱚᱱᱫᱚ ᱠᱟᱫᱟ ᱢᱟᱱᱮ ᱫᱚᱞ ᱜᱚᱴᱷᱚᱱ ᱢᱮᱱᱟᱜ ᱠᱟᱫᱟ ᱥᱟᱱᱛᱟᱞᱤ ᱯᱟᱨᱜᱟᱱᱟ ᱚᱱᱟ ᱠᱷᱚᱡ ᱜᱮᱠᱚ ᱵᱚᱱᱫᱚ ᱢᱟᱱᱮ ᱡᱟᱦᱟᱸ ᱛᱤᱱᱟᱹᱜ ᱯᱟᱛᱟ ᱠᱚ ᱦᱳᱭᱳᱜᱼᱟ ᱦᱟᱺᱰᱤ ᱯᱟᱹᱣᱨᱟᱹ ᱫᱚ ᱢᱟᱱᱟᱣ ᱜᱮ ᱯᱟᱛᱟ ᱦᱳᱭᱳᱜ ᱦᱳᱭᱳᱜᱼᱟ ᱦᱟᱺᱰᱤ ᱯᱟᱹᱣᱨᱟᱹ ᱫᱚ ᱢᱟᱱᱟ ᱜᱮ᱾ ᱟᱹᱠᱷᱨᱤᱧ ᱫᱚ ᱮᱵᱟᱨ ᱚᱱᱟ ᱫᱚᱠᱚ ᱵᱚᱱᱫᱟ ᱠᱟᱫᱟ ᱴᱷᱤᱠ ᱜᱮ ᱦᱚᱜ ᱯᱨᱳᱜᱨᱟᱢ ᱠᱚ ᱡᱟᱦᱟᱸ ᱥᱴᱮᱡᱽ ᱯᱨᱳᱜᱨᱟᱢ ᱠᱚ ᱵᱟᱠᱤ ᱢᱮᱱᱟᱜᱼᱟ ᱚᱱᱟ ᱠᱚ ᱵᱚᱱᱫᱚ ᱞᱮᱠᱷᱟᱡ ᱜᱟᱛᱮᱜ ᱦᱳᱭᱳᱜᱼᱟ᱾ ᱚᱱᱟ ᱥᱚᱛ ᱯᱷᱚᱛ ᱛᱮ ᱦᱚᱲ ᱵᱚᱱ ᱫᱚᱦᱚᱭᱮ ᱢᱟᱱᱮ ᱛᱮᱦᱮ
ᱦᱩᱸ ᱟᱪᱪᱷᱟ ᱟᱨ ᱢᱤᱫᱴᱟᱝ ᱠᱟᱛᱷᱟ ᱞᱤᱧ ᱠᱩᱞᱤᱭᱮᱜ ᱵᱤᱱᱟ᱾ ᱟᱵᱤᱱ ᱫᱚ ᱦᱟᱜ ᱚᱱᱟ ᱠᱚᱨᱮ ᱫᱚ ᱦᱚᱭᱛᱚ ᱥᱮᱱ ᱟᱠᱟᱱᱟᱵᱤᱱ ᱥᱮ ᱵᱟᱵᱤᱱ ᱥᱮᱱ ᱟᱠᱟᱱᱟ? ᱥᱴᱮᱡᱽ ᱯᱨᱳᱜᱨᱟᱢ ᱧᱮᱧᱮᱞ ᱠᱚᱫᱚ ᱱᱟᱦᱟᱜ᱾ ᱠᱟᱹᱴᱤᱡ ᱵᱤᱱ ᱞᱟᱹᱭ ᱧᱚᱜ ᱠᱮᱭᱟ?
ᱥᱴᱮᱡᱽ ᱯᱨᱳᱜᱨᱟᱢ ᱫᱚ ᱟᱹᱞᱤᱧ ᱫᱚᱱᱟ ᱜᱚᱝᱠᱮ ᱢᱟᱱᱮ ᱩᱱᱟᱹᱜ ᱜᱩᱨᱩᱛᱚᱯᱩᱨᱱᱚ ᱫᱚ ᱵᱟᱹᱱᱩᱜ ᱛᱟᱞᱤᱧᱟ ᱡᱮ ᱪᱟᱞᱟᱜ ᱜᱮᱭᱟᱞᱤ ᱢᱟᱱᱮ
ᱦᱳᱭᱛᱚ ᱢᱟᱱᱮ ᱥᱩᱨ ᱠᱚᱨᱮ ᱡᱩᱫᱤ ᱥᱩᱨ ᱠᱚᱨᱮ ᱡᱩᱫᱤ ᱦᱳᱭᱳᱜ ᱠᱷᱟᱱ, ᱧᱮᱧᱮᱞ ᱞᱮᱠᱟ ᱵᱟᱹᱵᱤᱱ ᱥᱮᱱ ᱵᱟᱲᱟ ᱠᱟᱱᱟ?
ᱢᱤᱫ ᱜᱷᱟᱹᱲᱤ ᱞᱤᱧ ᱪᱟᱞᱟᱜᱼᱟ, ᱟᱫᱷᱟ
ᱦᱮᱸ ᱨᱩᱣᱟᱹᱲ ᱜᱚᱫᱚᱜ ᱟᱵᱤᱱ ᱩᱝᱠᱩ ᱡᱮ ᱚᱱᱠᱟᱜ ᱦᱟᱹᱞᱤᱧ ᱟᱹᱞᱤᱧ ᱫᱩᱞᱤᱧ ᱧᱮᱞ ᱵᱟᱲᱟ ᱠᱚᱜᱣᱟ ᱤᱭᱟᱹ ᱠᱚᱨᱮ ᱯᱷᱳᱱ ᱠᱚᱨᱮ ᱮ ᱡᱮ ᱫᱚᱢᱮ ᱫᱮ ᱠᱚᱲᱟ ᱠᱚ ᱜᱤᱫᱽᱨᱟᱹ ᱠᱚ ᱠᱩᱲᱤ ᱜᱤᱫᱽᱨᱟᱹ ᱠᱚ ᱥᱚᱛᱛᱚ ᱠᱚ ᱮᱱᱮᱡ ᱡᱚᱝᱼᱟ ᱩᱝᱠᱩ ᱫᱚ ᱧᱩ ᱠᱟᱛᱮᱜ ᱜᱮᱠᱚ ᱮᱱᱮᱡᱟ ᱥᱮ ᱚᱱᱠᱟ ᱨᱟᱹᱥᱠᱟᱹ ᱜᱮ ᱩᱱᱟᱹᱜ ᱵᱩᱡᱷᱟᱹᱜ ᱛᱮ ᱢᱟᱱᱮ ᱥᱚᱛᱮ ᱛᱮᱜᱮᱠᱚ ᱮᱱᱮᱡᱟ ᱚᱝᱠᱟ?
ᱫᱮ ᱮᱵᱟᱨ ᱪᱮᱫ ᱞᱤᱧ ᱢᱮᱱᱟ ᱜᱚᱝᱠᱮ ᱟᱹᱞᱤᱧ ᱫᱚ